ᱦᱮᱸ ᱜᱚᱢᱠᱮ ᱡᱚᱦᱟᱨ ᱜᱤ᱾
ᱡᱚᱦᱟᱨ ᱜᱮ ᱦᱮᱸ ᱟᱨ ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ᱾
ᱱᱚᱜᱼᱚᱭ ᱱᱤᱛᱳᱜ ᱥᱤᱛᱩᱝ ᱥᱤᱛᱩᱝ ᱱᱤᱛᱳᱜ ᱡᱟᱦᱟᱱᱟᱜ ᱪᱮᱫ ᱦᱚᱸ ᱵᱟᱝ ᱪᱤᱠᱠᱟ ᱦᱩᱭᱩᱜ ᱠᱟᱱ ᱱᱤᱛᱚᱜ ᱢᱟ ᱡᱤᱨᱟᱹᱣ ᱵᱟᱲᱟ ᱦᱩᱭ ᱠᱟᱱᱟ ᱦᱟᱸᱜ
ᱦᱮᱸ ᱦᱮᱸ ᱦᱮᱸ ᱠᱟᱛᱷᱟ ᱛᱟᱦᱚᱞᱮ ᱦᱟᱸᱜ ᱟᱯᱮᱥᱮᱱ ᱫᱚ ᱱᱮᱛᱚᱜ ᱫᱚ ᱦᱟᱸᱜ ᱪᱟᱥ ᱠᱟᱹᱢᱤ ᱠᱚ ᱛᱤᱱᱟᱹ ᱫᱷᱩᱨ ᱠᱟᱜ ᱛᱟᱵᱚᱱᱟᱯᱮ
ᱟᱞᱮᱥᱮᱫ ᱫᱚ ᱱᱚᱜᱼᱚᱭ ᱪᱟᱥᱵᱟᱥ ᱞᱮᱠᱟᱛᱮᱫᱚ ᱦᱩᱲᱩ ᱟᱯᱷᱚᱨ ᱠᱚ ᱦᱩᱭ ᱵᱟᱲᱟᱣ ᱟᱠᱟᱱᱟ ᱟᱫᱚ ᱱᱚᱜᱼᱚᱭ ᱦᱟᱸᱜ ᱫᱟᱜ ᱠᱚᱜᱮᱞᱮ ᱛᱺᱜᱤ ᱵᱟᱲᱟ ᱭᱟᱠᱟᱫᱟ ᱡᱮ ᱢᱤᱫ ᱦᱟᱯᱛᱟ ᱵᱟᱫᱽ ᱡᱩᱫᱤ ᱫᱟᱜ ᱞᱮᱠᱷᱟᱡ ᱛᱚᱵᱮ ᱱᱚᱜᱼ ᱱᱚᱝᱠᱟ ᱦᱩᱲᱩ ᱨᱚᱦᱚᱭ ᱠᱚ ᱮᱛᱚᱦᱚᱵᱚᱜᱼᱟ ᱦᱟᱸᱜ ᱟᱫᱚ ᱦᱩᱲᱩ ᱜᱟᱹᱪᱷᱤ ᱢᱟᱱᱮ ᱵᱟᱝ ᱞᱟᱹᱴᱩ ᱧᱚᱜ ᱠᱟᱱᱟ ᱱᱤᱛᱚᱜ ᱫᱚ ᱟᱨ ᱫᱟᱜ
ᱚ ᱦᱚᱸ ᱢᱟ ᱞᱟᱹᱭ ᱵᱤᱱ
ᱟᱞᱮ ᱥᱮᱫ ᱫᱚ ᱱᱚᱣᱟ ᱥᱮᱨᱢᱟ ᱡᱟᱹᱲᱤ ᱫᱟᱜ ᱵᱚᱨᱥᱟ ᱜᱮ ᱢᱮᱱᱟᱜ ᱞᱮᱭᱟ
ᱦᱳᱭ ᱦᱳᱭ ᱦᱳᱭ ᱛᱟᱦᱚᱞᱮ ᱟᱞᱮᱥᱮᱫ ᱦᱚᱸ ᱱᱚᱜᱳᱭ ᱦᱟᱸᱜ ᱚᱭ ᱛᱚᱞᱟ ᱠᱚ ᱦᱟᱸᱜ ᱞᱮ ᱮᱨ ᱵᱟᱲᱟ ᱟᱠᱟᱫᱟ ᱟᱫᱚ ᱠᱤᱪᱷᱩ ᱦᱟᱨᱟᱣ ᱵᱟᱲᱟ ᱟᱠᱟᱱᱟ ᱟᱨ ᱫᱟᱜ ᱜᱮᱞᱮ ᱛᱟᱸᱜᱤ ᱭᱟᱠᱟᱫᱟ ᱟᱞᱮ ᱦᱚᱸ ᱦᱟᱸᱜ ᱫᱟᱜ ᱞᱮᱠᱷᱟᱱ ᱜᱮ ᱟᱫᱚ ᱨᱚᱦᱚᱭ ᱠᱟᱹᱢᱤᱞᱮ ᱮᱦᱚᱵᱟᱹᱦᱚᱵᱟ ᱦᱟᱸᱜ ᱟᱫᱚ ᱞᱟᱹᱭ ᱮᱫ ᱛᱟᱦᱮᱸᱫ ᱞᱤᱧ ᱜᱚᱢᱠᱮ ᱟᱯᱮᱥᱮᱫ ᱫᱚ ᱦᱟᱸᱜ ᱪᱟᱥ ᱫᱚᱦᱟᱸᱜ ᱛᱤᱱᱵᱟᱨ ᱯᱮ ᱪᱟᱥ ᱜᱮᱭᱟ
ᱟᱞᱮ ᱥᱮᱫ ᱫᱚ ᱚᱱᱮᱧ ᱞᱟᱹᱭ ᱠᱮᱫ ᱞᱮᱠᱟ ᱮᱦᱚᱵ ᱨᱮ ᱡᱮ ᱟᱞᱮ ᱥᱮᱫ ᱫᱚ ᱫᱟᱜ ᱨᱮᱱᱟᱜ ᱚᱥᱩᱵᱤᱫᱷᱟ ᱜᱮᱭᱟ ᱦᱟᱸᱜ ᱢᱟᱱᱮ ᱟᱞᱮ ᱫᱚ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ ᱟᱨ ᱡᱚᱠᱷᱚᱱ ᱥᱮ ᱡᱟᱦᱟᱸ ᱛᱤᱥ ᱱᱚᱝᱠᱟ ᱵᱟᱭ ᱫᱟᱜᱟ ᱛᱚᱵᱮ ᱵᱩᱡᱷᱟᱹᱣ ᱢᱮ ᱟᱞᱮᱥᱮᱫ ᱫᱚ ᱟᱠᱟᱞ ᱯᱟᱲᱟᱣ ᱮᱱᱟ ᱢᱟᱱᱮ ᱡᱟᱦᱟᱱᱟᱜ ᱪᱟᱥᱵᱟᱥ ᱜᱮ ᱵᱟᱝ ᱦᱩᱭᱩᱜᱼᱟ ᱛᱚ ᱚᱱᱟ ᱠᱷᱟᱹᱛᱤᱨ ᱛᱮ ᱱᱮᱛᱟᱨ ᱫᱤᱱ ᱜᱮ ᱡᱟᱭ ᱫᱟᱜᱟ ᱱᱚᱜᱼᱚ ᱱᱤᱭᱟᱹ ᱜᱮᱞᱮ ᱪᱟᱥᱵᱟᱥᱟ ᱟᱨ ᱚᱠᱟ ᱨᱮᱭᱟᱲ ᱫᱤᱱ ᱦᱟᱸᱜ ᱱᱚᱣᱟ ᱤᱨᱻ ᱟᱯᱷᱚᱨ ᱵᱟᱲᱟ ᱠᱟᱛᱮᱫ ᱛᱚᱵᱮ ᱵᱟᱨᱟ ᱫᱚ ᱵᱟᱞᱮ ᱪᱟᱥᱟ ᱛᱚ ᱢᱮᱱ ᱜᱟᱱᱚᱜᱼᱟ ᱵᱚᱞᱮ ᱟᱞᱮ ᱫᱚ ᱢᱤᱫ ᱫᱷᱟᱣ ᱜᱮᱞᱮ ᱪᱟᱥᱟ ᱢᱤᱫ ᱥᱮᱨᱢᱟ ᱨᱮ
ᱦᱩᱸ ᱦᱩᱸ ᱦᱩᱲᱩ ᱜᱮ ᱦᱟᱸᱜ ᱟᱫᱚ ᱟᱹᱰᱤ ᱪᱮᱦᱨᱟ ᱠᱟᱛᱷᱟ ᱵᱮᱱ ᱞᱟᱹᱭ ᱠᱮᱫᱟ
ᱚᱱᱠᱟ ᱫᱟᱜ ᱨᱮᱱᱟᱜ ᱥᱩᱵᱤᱫᱟ ᱠᱚ ᱢᱚᱡᱽ ᱜᱮ ᱦᱜ ᱥᱮ ᱪᱮᱫᱠᱟ
ᱡᱟᱹᱨᱩᱲ ᱞᱤᱧ ᱞᱟᱹᱭᱟ ᱟᱹᱞᱤᱧ ᱦᱚᱸᱧ ᱞᱟᱹᱭᱮᱫᱟ ᱟᱞᱮ ᱥᱮᱱᱟᱜ ᱫᱚ ᱦᱟᱸᱜ ᱪᱟᱥ ᱫᱚᱜ ᱵᱟᱛᱷᱟᱣ ᱦᱩᱭᱩᱜᱼᱟ ᱟ ᱫᱚ ᱦᱟᱸᱜ ᱱᱮᱛᱟᱨ ᱫᱚ ᱦᱟᱸᱜ ᱳᱭ ᱢᱮᱥᱤᱱ ᱟᱥᱟ ᱛᱟᱞᱮ ᱳᱭ ᱢᱟᱱᱮ ᱥᱮᱞᱚ ᱠ‍ᱚ ᱢᱮᱱᱟᱜ ᱟᱠᱟᱫ ᱛᱟᱞᱮᱭᱟ ᱟᱫᱚ ᱚᱱᱟ ᱛᱮᱜᱮ ᱦᱟᱸᱜ ᱵᱟᱨ ᱡᱟᱭᱜᱟ ᱞᱮ ᱪᱟᱥ ᱟᱞᱮ ᱫᱚ ᱦᱟᱸᱜ
ᱦᱮᱸ ᱦᱮᱸ
ᱟᱫᱚ ᱱᱤᱛᱚᱜ ᱦᱟᱸᱜ ᱱᱤᱛᱚᱜ ᱫᱚ ᱡᱟᱦᱟᱸ ᱥᱮᱨᱢᱟ ᱫᱟᱜ ᱡᱟᱹᱲᱤ ᱜᱮᱞᱮ ᱜᱚᱡᱚᱜ ᱟᱠᱟᱫᱟ ᱟᱨ ᱱᱚᱣᱟᱛᱮ ᱦᱩᱭᱪᱚᱜᱚ ᱞᱮᱱᱠᱷᱟᱱ ᱟᱨᱦᱚᱸ ᱥᱤᱛᱩᱝ ᱫᱤᱱ ᱫᱚ ᱦᱟᱸᱜ ᱛᱚᱠᱷᱚᱱ ᱫᱚ ᱥᱮᱞᱚ ᱛᱮᱱᱟᱜ ᱫᱟᱜ ᱚᱱᱟᱛᱮ ᱵᱟᱛᱟᱱ ᱠᱟᱛᱮᱫᱞ ᱞᱮ ᱪᱟᱥᱟ ᱟᱫᱚ ᱟᱞᱮ ᱥᱮᱱ ᱫᱚᱱᱟᱜ ᱵᱟᱨ ᱫᱷᱟᱣ ᱞᱮ ᱪᱟᱥᱟ ᱠᱟᱨᱚᱱ ᱱᱚᱣᱟ ᱠᱟᱱᱟ
ᱟᱪᱪᱷᱟ ᱟᱪᱪᱷᱟ
ᱵᱮᱥᱤᱨ ᱵᱷᱟᱜᱽ ᱟᱞᱮ ᱥᱮᱱ ᱫᱚᱦᱟᱸᱜ ᱪᱟᱥ ᱫᱚ ᱦᱩᱭᱩᱜᱼᱟ ᱱᱚᱭᱟ ᱦᱩᱲᱩ ᱜᱮ ᱱᱷᱟᱸᱜ
ᱦᱮᱸ ᱦᱮᱸ
ᱦᱮᱸ
ᱟᱞᱮ ᱥᱮᱫ ᱦᱚᱸ ᱱᱮᱛᱟᱨ ᱫᱤᱱ ᱢᱟ ᱱᱚᱜᱼᱚᱭ ᱦᱩᱲᱩ ᱜᱮᱠᱚ ᱪᱟᱥᱟ ᱟᱨ ᱚᱠᱟ ᱚᱠᱟ ᱫᱷᱤᱨᱤ ᱧᱚᱜ ᱡᱟᱜᱟ ᱥᱮ ᱢᱟᱱᱮ ᱜᱷᱩᱴᱩ ᱧᱚᱜ ᱥᱮᱨᱮ ᱚᱱᱛᱮ ᱫᱚ ᱦᱟᱸᱜ ᱡᱚᱸᱰᱨᱟ ᱦᱚᱸᱠᱚ ᱪᱟᱥ ᱜᱮᱭᱟ
ᱦᱮᱸ ᱦᱮᱸ
ᱟᱨ ᱱᱚᱣᱟ ᱠᱤᱱ ᱪᱷᱟᱰᱟ ᱠᱟᱛᱮᱜ ᱢᱟ ᱱᱚᱜᱼᱚᱭ ᱨᱮᱭᱟᱲ ᱫᱤᱱ ᱥᱮ ᱱᱚᱣᱟ ᱱᱚᱣᱟ ᱤᱨ ᱵᱟᱲᱟ ᱠᱟᱛᱮᱫ ᱦᱩᱲᱩ ᱠᱚ ᱥᱮ ᱱᱚᱣᱟ ᱜᱮᱫ ᱵᱟᱲᱟ ᱠᱟᱛᱮᱫ ᱦᱟᱸᱜ ᱛᱚ ᱩᱱ ᱡᱚᱠᱷᱟᱡ ᱫᱚ ᱛᱩᱲᱤ ᱠᱩ ᱥᱮ ᱢᱩᱞᱟᱹ ᱠᱩ ᱥᱮ ᱟᱭᱢᱟ ᱞᱮᱟᱱ ᱫᱟᱹᱞ ᱮᱢᱟᱱ ᱡᱮᱞᱮᱠᱟ ᱦᱩᱭᱩᱜ ᱠᱟᱱᱟ ᱵᱷᱩᱴ ᱠᱮᱥᱟᱹᱨᱤ ᱢᱟᱥᱨᱤ ᱟᱨ ᱦᱚᱸ ᱦᱚᱲᱮᱡ ᱠᱚ ᱚᱱᱮ ᱚᱱᱟ ᱡᱤᱱᱤᱥ ᱠᱚᱠᱚ ᱪᱟᱥ ᱟ ᱟᱞᱮᱥᱮᱫ ᱫᱚ ᱛᱚ ᱟᱯᱮᱥᱮᱫ ᱦᱩᱲᱩ ᱢᱚᱛᱚ ᱜᱮ ᱠᱚ ᱪᱟᱥ ᱟ ᱱᱚᱣᱟ ᱛᱩᱲᱤ ᱥᱮ ᱢᱟᱥᱨᱤ ᱮᱢᱟᱱ ᱠᱚᱠᱚ ᱪᱟᱥ ᱟ ᱥᱮ ᱵᱟ ᱪᱟᱥ-ᱟ ᱚᱱᱟ
ᱦᱮᱸ ᱦᱮᱸ ᱟᱨ ᱞᱟᱹᱭ ᱞᱟᱹᱧ ᱟᱞᱮ ᱥᱮᱫ ᱫᱚ ᱱᱚᱜᱼ ᱟᱞᱮ ᱡᱟᱦᱟᱸ ᱥᱮᱱ ᱫᱚ ᱚᱱᱛᱮᱫᱚ ᱦᱩᱲᱩ ᱞᱮ ᱪᱟᱥᱟ ᱵᱮᱥᱤᱨ ᱵᱷᱟᱜᱽ ᱟᱨ ᱡᱟᱦᱟᱸ ᱮ ᱟᱞᱮ ᱟᱨ ᱟᱛᱳ ᱯᱟᱥᱮ ᱨᱮᱫᱚ ᱩᱱᱠᱩ ᱠᱚᱫᱚ ᱠᱤᱪᱷᱩ ᱥᱟᱺᱜᱤᱧ ᱧᱚᱜ ᱩᱱᱠᱩ ᱡᱟᱦᱟᱸᱭ ᱫᱤᱠᱩ ᱠᱚ ᱢᱮᱱᱟᱜ ᱠᱚᱛᱟ ᱵᱚᱱᱟ, ᱩᱱᱠᱩ ᱴᱷᱮᱱ ᱫᱚ ᱦᱟᱸᱜ ᱩᱱ ᱵᱟᱫᱟᱢ ᱠᱚ ᱪᱟᱥᱟ ᱨᱟᱦᱮᱲ ᱠᱚ ᱪᱟᱥᱟ ᱦᱮᱸ᱾ ᱟᱫᱚ ᱩᱱᱠᱩ ᱴᱷᱮᱱ ᱠᱷᱚᱱᱟᱜ ᱟᱞᱮ ᱫᱚ ᱱᱟᱦᱟᱜ ᱥᱤᱛᱩᱝ ᱫᱤᱱ ᱫᱚ ᱟᱸᱱᱟᱜᱞᱮ ᱠᱟᱹᱢᱤ ᱞᱮ ᱪᱟᱞᱟᱜᱼᱟ ᱩᱱᱠᱩ ᱴᱷᱮᱱ᱾ ᱦᱳᱭ ᱚᱱᱟ ᱠᱟᱹᱢᱤ ᱠᱚᱛᱮ ᱜᱮ ᱠᱤᱪᱷᱩ ᱫᱤᱱ ᱫᱚ ᱟᱞᱮᱭᱟᱜ ᱳᱭ ᱱᱚᱣᱟ ᱠᱟᱹᱢᱤ ᱦᱚᱨᱟ ᱡᱟᱦᱟᱸ ᱚᱲᱟᱜ ᱨᱮᱱᱟᱜ ᱮᱴᱠᱮᱴᱚᱬᱮ ᱦᱚᱲ ᱚᱱᱟ ᱠᱚ ᱥᱚᱦᱮᱞᱮ ᱛᱟᱞᱮᱭᱟ ᱦᱮᱸ᱾ ᱟᱨ ᱛᱟᱦᱚᱞᱮ ᱜᱚᱝᱠᱮ ᱪᱟᱥ ᱢᱟ ᱦᱚᱸ ᱱᱚᱝᱠᱟ ᱜᱮ ᱫᱚᱵᱤᱱ ᱞᱟᱹᱭ ᱠᱮᱫᱟ, ᱛᱟᱦᱚᱞᱮ ᱟᱯᱮ ᱥᱮᱫ ᱫᱚ ᱱᱚᱝᱠᱟᱱᱟᱜ ᱡᱟᱦᱟᱱᱟᱜ ᱠᱚ, ᱚ ᱯᱟᱴᱟᱵᱤᱫᱟᱹ ᱠᱚᱫᱚ ᱪᱮᱫᱠᱟ ᱦᱩᱭᱩᱜ ᱛᱟᱯᱮᱭᱟ ᱥᱮ ᱵᱟᱝ?
ᱯᱟᱴᱟᱵᱤᱸᱫᱟᱹ ᱫᱚ ᱦᱟᱸᱜ ᱵᱟᱹᱧ ᱵᱩᱡᱷᱟᱹᱣ ᱧᱚᱜ ᱮᱫᱟ ᱪᱮᱫ ᱦᱟᱸ ᱫᱚᱦᱲᱟ ᱛᱮ ᱫᱚᱥᱟᱨ ᱛᱟᱹᱨᱤᱠᱟ ᱛᱮᱵᱚᱱ ᱞᱟᱹᱭ ᱞᱮᱠᱷᱟᱡ ᱱᱟᱯᱟᱭ ᱦᱩᱭᱩᱜᱼᱟ᱾
ᱦᱳᱭ ᱯᱟᱴᱟᱵᱸᱫᱟᱹ ᱢᱟᱱᱮ ᱡᱟᱦᱟᱸ ᱫᱚ ᱜᱮ ᱟᱚᱚᱸ ᱥᱤᱞᱫᱟᱹ ᱡᱟᱯᱵᱤᱱ ᱟᱡᱚᱢ ᱟᱠᱟᱫᱼᱟ ᱛᱚ? ᱚᱸᱰᱮ ᱱᱟᱜ ᱯᱟᱴᱟᱵᱸᱫᱟᱹ ᱠᱚ ᱦᱩᱭᱩᱜ ᱜᱮᱭᱟ ᱦᱟᱸᱜ, ᱟᱫᱚ ᱚᱸᱰᱮ ᱫᱚ ᱱᱟᱜ ᱢᱟ ᱟᱸ ᱡᱷᱟᱹᱞ ᱡᱷᱟᱞ ᱨᱮᱱ ᱢᱟᱱᱮ ᱥᱟᱺᱜᱤᱧ ᱥᱟᱺᱜᱤᱧ ᱦᱚᱲ ᱦᱮᱡ ᱠᱟ ᱠᱟᱛᱮᱜ ᱚᱸᱰᱮ ᱱᱟᱜ ᱠᱚ ᱳᱭ ᱡᱟᱣᱨᱟ ᱠᱟᱛᱮ ᱥᱟᱱᱛᱟᱲ ᱠᱚ ᱡᱟᱣᱨᱟ ᱠᱟᱛᱮᱜ ᱟᱵᱚ ᱡᱷᱚᱛᱚ ᱵᱚᱱ ᱧᱮᱞ ᱥᱟᱸᱜᱮᱭᱟ ᱚᱱᱟᱜᱮ ᱯᱟᱴᱟᱵᱤᱸᱫᱟᱹ ᱫᱚ ᱦᱟᱸᱜ᱾
ᱟᱪᱪᱷᱟ ᱟᱪᱪᱷᱟ ᱯᱟᱴᱟᱵᱤᱫᱟᱹ ᱫᱚ ᱢᱟᱱᱮ ᱱᱚᱜᱼᱚᱭ ᱯᱟᱛᱟᱼ ᱪᱷᱟᱛᱟ ᱞᱮᱠᱟ ᱢᱮᱞᱟ ᱴᱷᱮᱞᱟ ᱠᱚ ᱚᱱᱠᱟᱱ ᱫᱷᱟᱨᱟ ᱵᱮᱱ ᱢᱮᱱ ᱮᱫᱟ ᱥᱮ ᱪᱮᱫ ᱦᱟᱸ?
ᱦᱳᱭ ᱦᱳᱭ ᱦᱳᱭ ᱦᱳᱭ ᱟᱫᱚ ᱱᱟᱦᱟᱜ
ᱢᱮᱞᱟ ᱥᱮ ᱟᱭᱢᱟ ᱞᱮᱠᱟᱱ ᱢᱮᱞᱟ ᱟᱞᱮᱥᱮᱫ ᱢᱟ ᱦᱩᱭᱩᱜ ᱜᱮᱭᱟ ᱟᱨ ᱱᱚᱜᱼᱚᱭ ᱦᱟᱸᱜ ᱛᱤᱥ ᱡᱩᱱ ᱚᱠᱟ ᱫᱚ ᱦᱩᱞ ᱢᱟᱦᱟ ᱱᱚᱣᱟ ᱥᱟᱹᱜᱩᱱ ᱢᱟᱦᱟ ᱨᱮᱦᱚᱸ ᱟᱭᱢᱟ ᱞᱮᱠᱟᱱ ᱡᱟᱭᱜᱟ ᱨᱮ ᱱᱚᱝᱠᱟ ᱢᱮᱞᱟ ᱠᱚᱦᱚᱸ ᱦᱩᱭᱩᱜ ᱜᱮᱭᱟ, ᱟᱫᱚ ᱱᱚᱜᱼᱚ ᱱᱤᱭᱟᱹ ᱫᱚ ᱚᱱᱟ ᱟᱹᱣᱛᱷᱟᱹᱣᱲᱤ ᱜᱮ ᱚᱠᱟ ᱡᱟᱛᱨᱟ ᱠᱚ ᱦᱩᱭᱩᱜ ᱢᱟᱱᱮ ᱱᱚᱣᱟ ᱫᱚ ᱤᱧᱦᱚ ᱵᱟᱹᱧ ᱠᱩᱥᱤᱭᱟᱜ ᱠᱟᱱᱟ ᱮᱱᱛᱮᱜ ᱱᱚᱣᱟ ᱥᱟᱹᱜᱩᱱ ᱫᱤᱱ ᱨᱮ ᱟᱹᱛᱷᱣᱲᱤ ᱜᱮ ᱡᱟᱛᱨᱟ ᱩᱫᱩᱜ ᱫᱚ ᱵᱟᱝ ᱴᱷᱤᱠᱚᱜᱼᱟ᱾ ᱦᱮᱸ ᱱᱚᱣᱟ ᱵᱚᱫᱚᱞ ᱨᱮ ᱡᱩᱫᱤ ᱥᱚᱢᱟᱡ ᱨᱮᱱᱟᱜ ᱥᱮ ᱚᱠᱟ ᱦᱩᱞᱜᱟᱹᱨ ᱠᱚ ᱦᱩᱞ ᱞᱮᱫ, ᱚᱱᱟ ᱡᱩᱫᱤ ᱠᱚ ᱱᱟᱴᱚᱠ ᱢᱟᱫᱽᱫᱷᱚᱢ ᱛᱮᱠᱚ ᱩᱫᱩᱜ ᱠᱷᱟᱱ ᱫᱚ ᱱᱟ ᱯᱟᱭ ᱦᱩᱭᱩᱜ ᱜᱮᱭᱟ, ᱛᱚ ᱦᱩᱸ ᱦᱩᱸ
ᱟᱫᱚ ᱦᱟᱸᱜ ᱟᱞᱮᱥ ᱦᱚᱸ ᱚᱱᱠᱟᱜ ᱜᱮ ᱦᱩᱭᱩᱜᱼᱟ᱾ ᱦᱩᱞ ᱢᱟᱦᱟ ᱛᱤᱨᱤᱥᱮ ᱡᱩᱱ ᱚᱱᱟ ᱦᱚ ᱟᱞᱮ ᱥᱮᱱ ᱦᱚᱸ ᱚᱱᱠᱟ ᱜᱮ ᱱᱟᱴᱚᱠ ᱜᱮᱞᱮ ᱦᱩᱭ ᱦᱚᱪᱚᱭᱟ ᱱᱚᱝᱠᱟ, ᱡᱟᱦᱟᱸ ᱚᱨᱠᱮᱥᱴᱟᱨ ᱚᱱᱮ ᱚᱱᱟ ᱠᱚᱫᱚ ᱵᱟᱝᱞᱮ ᱦᱩᱭ ᱦᱚᱪᱚᱭᱮᱫᱟ ᱦᱟᱸᱜ,
ᱟᱪᱪᱷᱟ ᱟᱪᱪᱷᱟ
ᱟᱵᱚ ᱫᱩᱠ ᱟᱱ ᱫᱤᱱ ᱨᱮᱫᱚ ᱚᱠᱟᱞᱮᱠᱟ ᱚᱱᱟ ᱫᱚᱢ ᱠᱚᱨᱟᱣ ᱦᱚᱪᱚᱭᱮᱱᱟ᱾ ᱦᱮᱸ ᱱᱟᱴᱚᱠ ᱠᱚ ᱫᱚ ᱦᱩᱭᱩᱜ ᱠᱟᱱᱟ ᱟᱵᱚ ᱨᱮᱱᱟᱜ ᱡᱟᱦᱟᱸ ᱧᱮᱞ ᱥᱮᱬᱟᱭᱟᱠᱚ ᱡᱮ ᱱᱚᱜ ᱟᱵᱚᱨᱮᱱ ᱦᱩᱞᱜᱟᱹᱨᱭᱟᱹ ᱠᱚ ᱱᱚᱝᱠᱟ ᱠᱚ ᱛᱟᱦᱮᱸ ᱠᱟᱱᱟ, ᱱᱚᱣᱟ ᱠᱷᱚᱱ ᱟᱵᱚ ᱫᱤᱥᱚᱢ ᱠᱚ ᱨᱩᱠᱷᱤᱭᱟᱹ ᱟᱠᱟᱫ ᱛᱟᱵᱚᱱᱟ ᱚᱱᱟ ᱦᱤᱥᱟᱹᱵ ᱛᱮᱜᱮ ᱟᱞᱮ ᱢᱤᱫᱴᱮᱱ ᱱᱟᱴᱚᱠ ᱞᱮ ᱦᱩᱭ ᱦᱚᱪᱚᱭ ᱜᱮᱭᱟ᱾
ᱟᱪᱪᱷᱟ ᱟᱪᱪᱷᱟ ᱦᱮᱸ ᱦᱮᱸᱟᱠᱷᱟᱡ ᱞᱟᱦᱟᱛᱮ ᱵᱟᱨ ᱯᱮ ᱵᱚᱪᱷᱚᱨ ᱞᱟᱦᱟ ᱫᱚ ᱦᱟᱸᱜ ᱟᱹᱰᱤ ᱡᱟᱹᱥᱛᱤ ᱜᱮ ᱱᱚᱛᱮ ᱫᱚ ᱱᱩᱝ ᱠᱟᱱ ᱡᱟᱛᱨᱟ ᱯᱟᱛᱨᱟ ᱠᱚ ᱥᱮ ᱚᱨᱠᱮᱥᱴᱨᱟ ᱠᱚ ᱦᱩᱭ ᱚᱪᱚᱭ ᱵᱟᱲ ᱛᱟᱦᱮᱱᱟ ᱱᱚᱣᱟ ᱥᱟᱹᱜᱩᱱᱱ ᱫᱤᱱ ᱨᱮᱦᱚᱸ᱾ ᱢᱮᱱᱠᱷᱟᱱ ᱫᱚ ᱱᱮᱛᱟᱨ ᱠᱚ ᱦᱟᱸᱜ ᱠᱚ ᱢᱟᱱᱟᱣ ᱦᱚᱪᱚᱣᱟ ᱠᱟᱫᱟ ᱡᱮ ᱩᱱᱟᱹᱜ ᱥᱟᱹᱜᱩᱱ ᱫᱤᱱ ᱠᱟᱱ ᱛᱟᱵᱚᱱᱟ ᱱᱚᱣᱟ ᱠᱚᱨᱮ ᱫᱚ ᱟᱹᱛᱷᱟᱹᱣᱲᱤ ᱜᱮ ᱡᱟᱦᱟᱱᱟᱜ ᱯᱨᱳᱜᱨᱟᱢ ᱠᱚ ᱵᱟᱵᱚᱱ ᱦᱩᱭ ᱦᱚᱪᱚᱭᱟ ᱦᱮᱸ ᱡᱮᱢᱚᱱ ᱦᱩᱭᱩᱜ ᱠᱷᱟᱡ ᱫᱚ ᱮᱢ ᱞᱟᱹᱭ ᱠᱮᱫ ᱞᱮᱠᱟ ᱱᱟᱴᱚᱠ ᱠᱚ ᱥᱮ ᱫᱟᱢᱟᱱ ᱠᱟᱛᱷᱟ ᱡᱟᱦᱟᱸᱭ ᱢᱚᱱᱛᱨᱤ ᱠᱚ ᱦᱤᱡᱩᱜᱼᱟ ᱥᱮ ᱠᱩ ᱚᱱᱠᱟᱱᱟᱜ ᱡᱤᱱᱤᱥ ᱫᱚ ᱦᱩᱭᱩᱜ ᱜᱮᱭᱟ ᱦᱟᱸᱜ ᱚᱱᱟ ᱨᱮᱫᱚ ᱢᱚᱸᱡᱽ ᱢᱚᱸᱡᱽ ᱠᱟᱛᱷᱟ ᱠᱚ ᱞᱟᱹᱭᱟ ᱵᱚᱞᱮ ᱪᱮᱫ ᱞᱮ ᱠᱟ ᱦᱩᱭ ᱞᱮᱱᱟ ᱥᱮ ᱦᱤᱡᱩᱜ ᱠᱟᱱ ᱫᱤᱱ ᱨᱮ ᱪᱮᱫᱵᱚᱱ ᱪᱤᱠᱟᱹ ᱫᱟᱲᱮᱭᱟᱜᱼᱟ ᱚᱱᱟ ᱚᱱᱟ ᱵᱟᱵᱚᱫ ᱛᱮᱠᱚ ᱞᱟᱹᱭᱟ, ᱛᱚ ᱱᱟᱯᱟᱭ ᱜᱮᱭᱟ ᱱᱤᱭᱟᱹ ᱠᱚ ᱡᱤᱱᱤᱥ ᱫᱚ ᱦᱟᱸᱜ᱾
ᱦᱮᱸ ᱱᱟᱯᱟᱭ ᱜᱮ ᱟᱨ ᱱᱟᱯᱟᱭ ᱜᱮ ᱦᱩᱭᱩᱜ ᱠᱷᱟᱹᱛᱤᱨ ᱛᱮ ᱟᱵᱚᱵᱚᱱ ᱦᱩᱭ ᱚᱪᱚᱭᱮ ᱚᱱᱟ ᱠᱚᱫᱚ ᱦᱟᱸᱜ᱾
ᱮᱠᱟᱞ ᱮᱠᱟᱞ
ᱟᱨ ᱜᱚᱝᱠᱮ ᱵᱮᱱ ᱠᱩᱞᱤ ᱫᱟᱲᱮ ᱟᱹᱞᱤᱧᱟᱹ,
ᱦᱮᱸ ᱦᱮᱸ ᱟᱨ ᱟᱞᱮ ᱥᱮᱫ ᱢᱟ ᱱᱚᱜᱼᱚᱸᱚᱭ ᱛᱚ ᱦᱩᱞ ᱢᱟᱦᱟ ᱨᱮᱦᱚᱸ ᱱᱚᱣᱟ ᱡᱷᱟᱲᱠᱷᱚᱸᱰ ᱡᱷᱟᱨᱠᱷᱚᱸᱱᱰ ᱥᱮᱫ ᱠᱷᱚᱱ ᱚᱱᱠᱟ ᱪᱷᱩᱴᱤ ᱞᱮᱠᱟ ᱧᱟᱢᱚᱜ ᱠᱟᱱᱟ᱾ ᱠᱟᱱ ᱜᱮᱭᱟ ᱟᱫᱚ ᱟᱯᱮ ᱥᱮᱫ ᱫᱚ ᱵᱮᱝᱜᱚᱞ ᱥᱮ ᱚᱠᱟ ᱦ ᱠᱟᱱᱟ ᱠᱟ ᱟᱫᱚ ᱟᱯᱮ ᱥᱮᱫ ᱪᱷᱩᱴᱤ ᱮᱢᱟᱱ ᱧᱟᱢᱚᱜ ᱠᱟᱱᱟ ᱥᱮ ᱵᱟᱝ ᱦᱟᱜ
ᱦᱮᱸ ᱦᱮᱸ ᱵᱮᱝᱜᱚᱞ ᱜᱮᱞᱟ ᱯᱟᱲᱟᱜ-ᱟ ᱟᱞᱮ ᱦᱚᱸ ᱞᱮᱵᱤᱱ ᱢᱟ
ᱦᱮᱸ ᱦᱮᱸ ᱦᱮᱸ ᱟᱪᱪᱷᱟ ᱟᱫᱚ ᱥᱚᱨᱠᱟᱨ ᱯᱟᱦᱴᱟ ᱥᱮᱫ ᱠᱷᱚᱱ ᱱᱚᱝᱠᱟ ᱪᱷᱩᱴᱤ ᱠᱚᱯᱮ ᱧᱟᱢ ᱫᱟᱥᱮ ᱵᱟᱝ ᱦᱟᱸᱜ
ᱟᱨ ᱪᱷᱩᱴᱤ ᱵᱟᱝᱞᱤᱧ ᱵᱩᱡᱽ ᱞᱮᱫ ᱛᱟᱵᱤᱱᱟ
ᱚᱠᱟ ᱫᱚ ᱢᱟᱱᱮ ᱥᱚᱨᱠᱟᱨᱤ ᱠᱟᱹᱢᱤ ᱠᱟᱹᱥᱱᱤ ᱚᱠᱚᱭ ᱠᱚ ᱱᱚᱠᱨᱤᱼ ᱪᱟᱹᱠᱨᱤ ᱠᱟᱱᱟ ᱟᱫᱚ ᱢᱟᱱᱞᱤᱭᱟ ᱢᱟᱪᱮᱫ ᱢᱮᱱᱟᱜ ᱠᱚᱣᱟ ᱥᱮ ᱴᱤᱪᱟᱨ ᱠᱚ ᱛᱚ ᱩᱱᱠᱩ ᱢᱟᱱᱮ ᱩᱱ ᱦᱤᱞᱳᱜ ᱵᱚᱱᱫ ᱜᱮ ᱛᱟᱦᱮᱱᱟ ᱥᱮ ᱵᱟᱝ ᱛᱟᱦᱮᱱᱟ ᱥᱠᱩᱞ ᱠᱚ
ᱦᱮᱸᱮ ᱚᱱᱟ ᱠᱚᱫᱚ ᱱᱟᱜ ᱱᱚᱜᱼᱚᱭ ᱪᱷᱩᱴᱤ ᱞᱮᱠᱟᱛᱮᱫᱚ ᱦᱟᱸᱜ ᱵᱚᱱ ᱧᱟᱢ ᱮᱫᱟ ᱵᱟᱨᱥᱤᱧ ᱪᱷᱩᱴᱤ ᱧᱟᱢᱚᱜ ᱠᱟᱱᱟ ᱡᱟᱦᱟᱸ ᱫᱚ ᱠᱚᱞᱮᱡᱽ ᱨᱮᱫᱚ ᱵᱚᱱ ᱧᱟᱢ ᱮᱫᱟ ᱵᱟᱨᱥᱤᱧ ᱦᱟᱸᱜ ᱟᱨ ᱥᱠᱩ ᱤᱥᱠᱩᱞ ᱠᱚᱨᱮ ᱫᱚ ᱵᱚᱱ ᱧᱟᱢ ᱫᱟ ᱱᱟᱜ ᱢᱤᱫ ᱫᱷᱟᱣ ᱦᱮᱸ ᱟᱫᱚ ᱟᱫᱚ ᱱᱚᱜᱼᱚ ᱱᱟᱜ ᱞᱮ ᱞᱮᱭ ᱪᱮᱫ ᱫᱚ ᱪᱷᱩᱴᱤ ᱫᱚ ᱱᱟᱜ ᱵᱟᱨ ᱫᱷᱟᱣ ᱟᱨ ᱚᱱᱟ ᱫᱚ ᱦᱩᱭᱩᱜ ᱠᱟᱱᱟ ᱢᱤᱫ ᱫᱷᱟᱣ ᱟᱫᱚ ᱟᱹᱞᱤᱧ ᱱᱚᱛ ᱞᱤᱧ ᱞᱟᱹᱭ ᱞᱮᱠᱟ ᱫᱚ ᱦᱟᱸᱜ ᱡᱚᱛᱚ ᱦᱚᱲ ᱜᱮ ᱡᱚᱛᱚ ᱞᱟᱹᱴᱩ ᱞᱟᱹᱴᱩ ᱠᱚ ᱯᱟᱲᱦᱟᱣ ᱟᱠᱟᱱ ᱛᱟᱵᱚᱱᱟ ᱟᱵᱚᱨᱮᱱ ᱢᱟᱹᱭ ᱵᱟᱹᱵᱩ ᱠᱚ ᱩᱱᱠᱩ ᱠᱚᱫᱚ ᱱᱚᱜᱼᱚᱭ ᱛᱚ ᱵᱟᱨ ᱫᱷᱟᱣ ᱠᱟᱛᱮᱫ ᱪᱷᱩᱴᱤ ᱠᱚ ᱧᱟᱢ ᱫᱟ ᱦᱟᱜ ᱟᱹᱞᱤᱧ ᱞᱤᱧ ᱚᱱᱠᱟ ᱠᱚ ᱞᱟᱹᱭ ᱪᱮᱠᱟᱣᱫ ᱞᱤᱧᱟᱹ ᱦᱮᱸ
ᱛᱚᱵᱮ ᱱᱚᱜ ᱱᱤᱭᱟᱹ ᱢᱟ ᱟᱹᱰᱤ ᱱᱟᱯ ᱱᱟᱯᱟᱭ ᱠᱟᱛᱷᱟ ᱠᱟᱱ ᱜᱮᱭᱟ ᱛᱮᱫ ᱤᱱᱟᱹᱜ ᱥᱟᱹᱜᱩᱱᱟᱱ ᱫᱤᱱ ᱥᱮ ᱟᱵᱚ ᱦᱚᱲ ᱦᱚᱯᱚᱱ ᱚᱠᱟ ᱚᱠᱟ ᱡᱟᱭᱜᱟ ᱨᱮ ᱢᱮᱱᱟᱜ ᱵᱚᱱᱟ ᱱᱚᱝᱠᱟᱱ ᱡᱟᱭᱜᱟ ᱨᱮᱫᱚ ᱢᱤᱫᱴᱮᱱ ᱪᱷᱩᱴᱤ ᱞᱮᱠᱟ ᱧᱟᱢ ᱫᱚ ᱟᱹᱰᱤ ᱫᱚᱨᱠᱟᱨ ᱜᱮ ᱮᱱᱛᱮᱫ ᱡᱮᱢᱚᱱ ᱟᱵᱚᱨᱮᱱ ᱦᱩᱞᱜᱟᱹᱨᱤᱭᱟᱹ ᱠᱚᱵᱚᱱ ᱫᱤᱥᱟᱹ ᱫᱟᱲᱮᱭᱟᱠᱚᱣᱟ ᱩᱱᱠᱩ ᱵᱟᱵᱚᱫ ᱛᱮᱵᱚᱱ ᱨᱚᱲ ᱨᱚᱯᱚᱲ ᱫᱟᱲᱮᱭᱟᱜ
ᱦᱮᱸ ᱟᱫᱚᱞᱤᱧ ᱞᱟᱹᱭᱮᱫ ᱛᱟᱦᱮᱱᱟ ᱟᱵᱚ ᱫᱚ ᱦᱟᱸᱜ ᱚᱠᱟᱥᱮᱱ ᱦᱚᱲ ᱠᱟᱱᱟ ᱵᱚᱱ ᱦᱟᱸᱜ ᱚᱠᱟ ᱥᱮᱱ ᱟᱵᱚ ᱟᱹᱛᱩ ᱫᱤᱥᱚᱢ ᱠᱚ ᱛᱟᱵᱚᱱ ᱞᱟᱹᱭ ᱧᱚᱜ ᱠᱮᱭᱟᱵᱤᱱ
ᱤᱧ ᱫᱚ ᱦᱟᱸᱜ ᱱᱚᱜ-ᱚᱭ ᱦᱩᱞ ᱫᱤᱥᱚᱢ ᱠᱷᱚᱡ ᱜᱮ ᱥᱟᱱᱛᱟᱞ ᱯᱟᱨᱜᱟᱱᱟ
ᱦᱮᱸ ᱚ ᱱᱟᱯᱟᱭ ᱠᱟᱛᱷᱟ ᱛᱟᱦᱞᱮ ᱟᱯᱮᱥᱮᱱ ᱫᱚ ᱱᱟᱜ ᱱᱚ ᱱᱚᱝᱠᱟ ᱟᱹᱰᱤ ᱟᱠᱟᱞ ᱧᱚᱜ ᱜᱮᱛᱟᱯᱮᱭᱟ ᱞᱟᱹᱭ ᱠᱮᱫᱟᱵᱚᱱ
ᱦᱮᱸ ᱢᱟᱱᱮ ᱜᱚᱴᱟ ᱫᱚ ᱦᱟᱸᱜ ᱵᱟᱝ ᱮᱱᱦᱚᱸ ᱢᱟᱱᱮ ᱡᱟᱭᱜᱟ ᱡᱟᱭᱜᱟ ᱨᱮᱫᱚ ᱱᱚᱜᱼᱚ ᱱᱚᱝᱠᱟ ᱫᱟᱜ ᱨᱮᱱᱟᱜ ᱟᱠᱟᱠᱟᱞ ᱢᱮᱱᱟᱜ ᱜᱮᱭᱟ ᱢᱮᱱᱠᱷᱟᱱ ᱫᱟᱜ ᱪᱷᱟᱰᱟ ᱠᱟᱛᱮᱫ ᱚᱱᱠᱟ ᱫᱟᱨᱮ ᱱᱟᱹᱲᱤ ᱠᱚ ᱥᱮ ᱵᱩᱨᱩ ᱠᱷᱚᱡ ᱡᱚᱼ ᱵᱤᱞᱤ ᱠᱚ ᱧᱟᱢᱚᱜᱼᱟ ᱚᱱᱟ ᱠᱚᱫᱚ ᱟᱹᱰᱤ ᱡᱟᱹᱥᱛᱤ ᱜᱮ ᱢᱮᱱᱟᱜᱼᱟ ᱮᱱᱛᱮᱫ ᱟᱭᱢᱟ ᱞᱮᱠᱟᱱ ᱡᱚᱱᱟᱜ ᱫᱟᱨᱮ ᱠᱚ ᱢᱮᱱᱟᱜᱼᱟ ᱡᱮᱞᱮᱠᱟ ᱱᱮᱛᱟᱨ ᱫᱚ ᱦᱟᱸᱜ ᱱᱚᱝᱠᱟ ᱥᱚ ᱠᱚ ᱟᱹᱰᱤ ᱡᱟᱹᱥᱛᱤ ᱜᱮ ᱵᱤᱞᱤᱜ ᱠᱟᱱᱟ ᱥᱚ ᱦᱚᱸ ᱟᱞᱮ ᱥᱮᱫ ᱫᱚ ᱟᱭᱢᱟ ᱞᱮᱠᱟᱱᱟᱜ ᱢᱮᱱᱟᱜᱼᱟ ᱡᱮ ᱡᱚᱛᱚ ᱠᱷᱚᱡ ᱞᱟᱹᱴᱩ ᱚᱱᱟᱫᱚ ᱥᱚ ᱞᱮ ᱢᱮᱛᱟᱜ ᱚᱱᱟ ᱠᱷᱚᱡ ᱠᱟᱹᱴᱤᱡ ᱟᱨᱦᱚᱸ ᱠᱩᱫᱽ ᱟᱨᱦᱚᱸ ᱡᱚᱛᱚ ᱠᱷᱚᱡ ᱠᱟᱹᱴᱤᱡ ᱚᱱᱟ ᱫᱚ ᱦᱟᱸᱜ ᱪᱩᱰᱩᱜ ᱪᱩᱰᱩᱜ ᱫᱚ ᱦᱟᱸᱜ ᱱᱮᱛᱟᱨ ᱵᱟᱢ ᱵᱤᱞᱤᱜ ᱠᱟᱱᱟ ᱚᱱᱟ ᱫᱚ ᱡᱟᱹᱯᱩᱫ ᱛᱟᱭᱱᱚᱢ ᱵᱤᱞᱤᱜᱼᱟ ᱟᱫᱚ ᱥᱚ ᱵᱟᱵᱚᱛ ᱛᱮᱫᱚ ᱦᱟᱸᱜ ᱵᱩᱡᱷᱟᱹᱣᱮᱫ ᱠᱟᱱ ᱜᱮᱭᱟ ᱥᱮ ᱵᱟᱝ ᱮᱱᱛᱮ ᱟᱭᱢᱟ ᱦᱚᱲᱤᱧ ᱠᱩᱞᱤ ᱵᱟᱲᱟ ᱞᱮᱫ ᱠᱚᱣᱟ ᱥᱚᱚᱫ ᱫᱚ ᱦᱟᱸᱜ ᱵᱟᱠᱚ ᱵᱩᱡᱷᱟᱹᱣ ᱫᱟ ᱟᱯᱮ ᱥᱮᱫ ᱥᱚ ᱜᱮᱠᱚ ᱢᱮᱛᱟᱜ ᱠᱟᱱᱟ ᱥᱮ
ᱚᱠᱟ ᱞᱮᱠᱟᱱ ᱥᱚ ᱵᱤᱱ ᱞᱟᱹᱭ ᱚᱪᱚᱭᱮᱫᱟ ᱦᱟᱸᱜ ᱡᱟᱦᱟᱸ ᱫᱚ ᱦᱩᱭᱩᱜ ᱠᱟᱱᱟ ᱥᱚ ᱞᱮᱠᱟ ᱛᱮᱫᱚ ᱦᱟᱸᱜ ᱢᱤᱫᱴᱟᱝ ᱜᱮᱞᱤᱧ ᱵᱟᱲᱟᱭ ᱧᱟᱢᱟ ᱡᱟᱦᱟᱸ ᱫᱚ ᱱᱟᱸᱜ ᱪᱮᱫ ᱠᱟ ᱥᱚ ᱠᱟᱱᱟ ᱚᱱᱟᱞᱤᱧ
ᱟᱪᱪᱷᱟ ᱟᱪᱪᱷᱟ ᱦᱮᱸ ᱚᱱᱟ ᱦᱚᱸ ᱢᱤᱫᱴᱟᱝ ᱥᱟᱵᱟᱫ ᱞᱮᱠᱟ ᱥᱚ ᱥᱟᱵᱟᱫ ᱢᱟᱱᱮ ᱡᱟᱦᱟᱱᱟᱜ ᱤᱥᱢᱮᱞ ᱠᱚ ᱢᱮᱛᱟᱜ ᱠᱟᱱᱟ ᱚᱱᱮ ᱚᱱᱟ ᱦᱩᱭᱩᱜ ᱜᱮᱭᱟ ᱟᱨ ᱫᱚᱥᱟᱨ ᱫᱚ ᱡᱚ ᱞᱮᱠᱟ ᱚᱱᱠᱟᱱᱟᱜ ᱢᱤᱫᱴᱟᱝ ᱡᱤᱱᱤᱥ ᱛᱟᱦᱮᱱᱟ ᱢᱟᱱᱮ ᱠᱩᱫ ᱠᱩᱫ ᱫᱚ ᱯᱟᱥᱮᱫ ᱵᱮᱱ ᱵᱩᱡᱷᱟᱹᱣᱮᱫ ᱠᱟᱱ ᱜᱮᱭᱟ ᱥᱮ ᱵᱟᱝ ᱦᱮᱸ ᱦᱮᱸ ᱟᱫᱚ ᱠᱷᱩᱫᱽ ᱨᱮᱱᱟᱜ ᱯᱨᱚᱡᱟᱛᱤ ᱠᱟᱱ ᱜᱮᱭᱟ ᱦᱟᱸᱜ ᱟᱞᱮᱫ ᱫᱚ ᱢᱟᱱᱮ ᱯᱮ ᱨᱚᱠᱚᱢ ᱠᱚᱢ ᱠᱷᱩᱫᱽ ᱫᱚᱞᱮ ᱢᱮᱛᱟᱜᱼᱟ ᱢᱟᱱᱮ ᱡᱚᱛᱚ ᱠᱷᱚᱡ ᱞᱟᱹᱴᱩ ᱩᱛᱟᱹᱨ ᱚᱠᱟ ᱜᱟᱵᱤ ᱧᱚᱜ ᱜᱮ ᱢᱚᱴᱟ ᱧᱚᱜ ᱜᱮ ᱛᱟᱦᱮᱱ ᱚᱱᱟ ᱫᱚ ᱥᱚ ᱞᱮ ᱢᱮᱛᱟᱜᱼᱟ ᱦᱟᱸᱜ ᱟᱨ ᱚᱠᱟ ᱫᱚ ᱢᱤᱰᱤᱭᱟᱢ ᱥᱟᱭᱤᱡᱽ ᱛᱟᱦᱮᱱ ᱚᱱᱟ ᱫᱚ ᱱᱚᱜᱼᱚᱭ ᱠᱩᱫᱽ ᱜᱤ ᱟᱨ ᱡᱚᱛᱚ ᱠᱷᱚᱡ ᱠᱟᱹᱴᱤᱡ ᱩᱛᱟᱹᱨ ᱚᱠᱟ ᱫᱚ ᱡᱟᱹᱯᱩᱫ ᱛᱟᱭᱱᱚᱢ ᱵᱤᱞᱤᱜᱼᱟ ᱦᱟᱸᱜ ᱚᱱᱟ ᱫᱚ ᱪᱩᱰᱩᱜ ᱟᱫᱚ ᱢᱮᱱ ᱫᱟᱲᱮᱭᱟᱜᱼᱟ ᱵᱚᱞᱮ ᱯᱮ ᱨᱚᱠᱚᱢ ᱚᱱᱮ ᱚᱱᱠᱟᱱᱟᱜ
ᱟᱫᱚ ᱦᱟᱸᱜ ᱟᱹᱵᱤᱱ ᱡᱟᱦᱟ ᱞᱮᱠᱟ ᱵᱤᱱ ᱞᱟᱹᱭ ᱠᱮᱫ ᱟᱞᱮ ᱥᱮᱱᱟᱜ ᱫᱚ ᱧᱩᱛᱩᱢ ᱫᱚ ᱠᱟᱹᱴᱤ ᱱᱟᱥᱮᱱᱟᱜ ᱟᱞᱟᱫᱟ ᱧᱚᱜ ᱜᱮᱞᱮ ᱞᱟᱹᱭᱟ ᱡᱮᱢᱚᱱ ᱟᱞᱮ ᱥᱮᱱᱟᱜ ᱫᱚᱞᱮ ᱞᱮᱭ ᱟᱸᱡᱚᱢ ᱵᱤᱱ ᱟᱞᱤᱧ ᱟᱜ ᱦᱚᱸ ᱱᱚᱜᱼᱚᱭ ᱡᱮ ᱟᱞᱮ ᱥᱮᱱᱟᱜ ᱫᱚ ᱦᱩᱭᱩᱜ ᱠᱟᱱᱟ ᱢᱤᱫᱴᱟᱝ ᱫᱚ ᱢᱮᱱᱟᱜᱼᱟ ᱢᱟᱨᱟᱝ-ᱟᱜ ᱡᱟᱸᱦᱟ ᱵᱤᱱ ᱞᱟᱹᱭ ᱠᱮᱫᱟ ᱚᱱᱟ ᱫᱚ ᱦᱩᱭᱩᱜ ᱠᱟᱱᱟ ᱰᱟᱹᱣᱠᱟᱹ ᱟᱨ ᱮ ᱟᱨ ᱡᱟᱦᱟᱸ ᱠᱟᱹᱴᱤᱡ ᱧᱚᱜ ᱵᱮᱱ ᱞᱟᱹᱭ ᱠᱮᱫᱟᱞᱤᱧ ᱡᱟᱸᱦᱟᱱᱟᱜ ᱚᱱᱟ ᱫᱚ ᱱᱟᱜ ᱦᱟᱸ ᱠᱚ ᱢᱮᱛᱟᱜ ᱠᱟᱱᱟ ᱠᱩᱛ ᱟᱫᱚ ᱦᱟᱸᱜ ᱟᱞᱮ ᱫᱚ ᱱᱟᱦᱜ ᱟᱸ ᱵᱟᱨᱭᱟ ᱧᱩᱛᱩᱢ ᱛᱮᱜᱮ ᱵᱩᱡᱷ ᱰᱟᱹᱣᱠᱟᱹ ᱟᱨ ᱠᱩᱫ ᱱᱤᱭᱮ ᱛᱮᱜᱮ ᱦᱟᱸᱜ ᱟᱫᱚ ᱟᱹᱵᱤ ᱢᱤᱫᱴᱮᱡ ᱵᱤᱱ ᱞᱟᱹᱭ ᱠᱮᱫᱟ ᱚᱠᱟ ᱫᱚ ᱱᱟᱦᱟᱸᱜ ᱛᱟᱞᱟ ᱢᱟᱡᱷᱮ ᱢᱟᱡᱷᱮ ᱨᱮᱵᱤᱱ ᱞᱟᱹᱭ ᱠᱮᱫᱟ ᱚᱱᱟᱴᱟᱜ ᱫᱚ ᱱᱟᱦᱟᱸᱜ ᱟᱞᱮᱥᱮᱱ ᱫᱚ ᱵᱟᱞᱮ ᱞᱟᱹᱭ ᱜᱮᱭᱟ ᱦᱟᱸᱜ ᱚᱱᱟ ᱫᱚ
ᱟᱪᱪᱷᱟ ᱟᱪᱪᱷᱟ ᱟᱹᱰᱤ ᱢᱚᱸᱡᱽ ᱟᱹᱰᱤ ᱱᱟᱯᱟᱭ ᱥᱟᱵᱟᱫ ᱵᱤᱱ ᱴᱤᱧ ᱵᱟᱰᱟᱭ ᱧᱟᱢ ᱠᱮᱫᱟ ᱚᱠᱟ ᱫᱚ ᱰᱟᱹᱣᱠᱟᱹ ᱟᱨᱦᱚᱧ ᱵᱟᱰᱟᱭ ᱧᱟᱢ ᱫᱟ ᱚᱠᱟ ᱡᱟᱢᱥᱮᱫᱽᱯᱩᱨ ᱱᱟᱠᱷᱟ ᱚᱱᱛᱮ ᱫᱚ ᱦᱟᱸᱜ ᱠᱷᱩᱫᱽ ᱫᱩᱠᱩ ᱢᱮᱛᱟᱜ ᱜᱮᱭᱟ ᱟᱨᱦᱚᱸ ᱠᱩ ᱢᱮᱛᱟᱜᱼᱟ ᱠᱟᱹᱴᱤᱡ ᱞᱟᱹᱴᱩᱣᱟᱜ ᱦᱤᱥᱟᱹᱵ ᱛᱮ ᱫᱚ ᱦᱟᱸᱜ ᱱᱚᱣᱟ ᱥᱮᱛᱟ ᱠᱩᱫ ᱯᱩᱥᱤ ᱠᱩᱫ ᱚᱱᱮ ᱚᱱᱠᱟ ᱫᱷᱟᱨᱟ ᱟᱯᱮᱥᱮ ᱦᱚᱸ ᱱᱚᱝᱠᱟ ᱯᱮ ᱢᱮᱱᱟ ᱥᱮ ᱪᱮᱫ ᱞᱮᱠᱟ?
ᱪᱤᱜᱠᱟ ᱵᱤᱱ ᱞᱟᱹᱭ ᱠᱮᱫᱟ ᱵᱟᱞᱤᱧ ᱟᱡᱚᱢ ᱞᱮᱜᱟ ᱜᱚᱝᱠᱮ
ᱢᱟᱱᱮ ᱱᱚᱣᱟ ᱡᱟᱢᱥᱮᱫᱽᱯᱩᱨ ᱥᱮᱫ ᱨᱮᱱ ᱦᱚᱲ ᱠᱚ ᱛᱩᱞᱩᱡ ᱤᱧ ᱨᱚᱯᱚᱲ ᱞᱮᱫᱟ ᱥᱮ ᱵᱟᱰᱟᱭ ᱠᱟᱛᱮ ᱤᱧ ᱵᱟᱰᱟᱭ ᱞᱮᱫᱟ ᱡᱮ ᱚᱱᱛᱮ ᱫᱚ ᱦᱟᱸᱜ ᱱᱚᱣᱟ ᱠᱟᱹᱴᱤᱡ ᱞᱟᱹᱴᱩ ᱵᱟᱪᱷᱟᱣ ᱞᱟᱹᱜᱤᱫ ᱫᱚ ᱩᱱᱠᱩ ᱫᱚ ᱦᱟᱸᱜ ᱠᱚ ᱢᱮᱱᱟ ᱡᱮ ᱥᱮ ᱠᱟᱹᱴᱤᱡ ᱟᱜ ᱫᱚ ᱯᱩᱥᱤ ᱠᱩᱫᱽ ᱟᱨᱦᱚᱸ ᱞᱟᱹᱴᱩ ᱧᱚᱜ ᱟᱜ ᱫᱚ ᱥᱮᱛᱟ ᱠᱩᱫᱽ ᱠᱩᱫ
ᱦᱮᱸ ᱦᱮᱸ ᱦᱮᱸ ᱚᱱᱟ ᱟᱵᱤᱵᱤᱱ ᱞᱟᱹᱭ ᱠᱮᱫ ᱞᱮᱠᱟᱛᱮ ᱟᱹᱞᱤᱧ ᱦᱚᱸ ᱯᱳᱭᱞᱳ ᱞᱤᱧ ᱟᱸᱡᱚᱢ ᱠᱮᱫᱟ
ᱟᱪᱪᱷᱟ ᱟᱪᱪᱷᱟ ᱛᱚ ᱟᱞᱮ ᱥᱮᱫ ᱫᱚᱦᱟᱸᱜ ᱚᱠᱟ ᱫᱷᱟᱨᱟ ᱫᱚ ᱵᱟᱝ ᱦᱟᱸᱜ ᱚᱱᱮ ᱞᱟᱦᱟᱨᱮᱧ ᱞᱟᱹᱭ ᱠᱮᱫ ᱞᱮᱠᱟ ᱜᱮ ᱚᱱᱟ ᱥᱚ ᱠᱩᱫ ᱟᱨ ᱪᱩᱰᱩᱜ ᱚᱱᱮ ᱚᱱᱠᱟ ᱫᱷᱟᱨᱟᱜ ᱜᱮ
ᱦᱮᱸ ᱦᱮᱸ ᱟᱫᱚ ᱵᱮᱵᱷᱟᱨᱮ ᱵᱮᱠᱟᱨ ᱵᱮᱵᱟᱨ ᱨᱮᱱᱟᱜ ᱚᱠᱟ ᱞᱮᱠᱟ ᱵᱚᱱ ᱧᱩᱛᱩᱢ ᱠᱟᱣᱫᱟ ᱱᱟᱜ
ᱦᱮᱸ ᱦᱮᱸ
ᱟᱫᱚ ᱟᱹᱵᱤᱱ ᱡᱮ ᱱᱚᱜᱼᱚᱭ ᱢᱤᱫᱴᱟᱝ ᱡᱚ ᱱᱤᱭᱟᱹ ᱛᱮᱞᱟᱝ ᱞᱟᱹᱭ ᱠᱮᱫᱟ ᱟᱫᱚ ᱦᱟᱸᱜ ᱟᱵᱚ ᱫᱚ ᱦᱟᱸᱜ ᱢᱤᱫᱴᱟᱝ ᱯᱮᱭᱟᱨᱟ ᱵᱚᱱ ᱞᱟᱹᱭᱟ ᱟᱫᱚ ᱟᱯᱮ ᱥᱮᱱ ᱫᱚ ᱯᱮᱭᱟᱨᱟ ᱪᱮᱫ ᱯᱮ ᱞᱟᱹᱭ ᱜᱮᱭᱟ?
ᱛᱮᱦᱟᱨᱟ ᱢᱟᱱᱮ ᱚᱱᱟ ᱚᱠᱟ ᱫᱚ ᱦᱤᱜ ᱦᱤᱱᱫᱤ ᱛᱮ ᱚᱠᱟ ᱫᱚ ᱤᱭᱟᱹ ᱠᱚ ᱢᱮᱛᱟᱜᱼᱟ ᱟᱢᱨᱩᱯ ᱚᱱᱟ ᱜᱮᱵᱮᱱ ᱢᱮᱱ ᱫᱟ ᱥᱮ ᱪᱮᱫ ᱟᱪᱪᱷᱟ ᱟᱪᱷᱟ ᱟᱞᱮᱥᱮᱫ ᱫᱚ ᱱᱚᱣᱟ ᱦᱟᱸᱜ ᱥᱟᱹᱯᱟᱹᱨᱤ ᱠᱚ ᱢᱮᱛᱟᱜᱼᱟ ᱦᱮᱸ ᱥᱮ ᱫᱚ ᱦᱮᱸ ᱦᱮᱸ ᱟᱫᱚᱢ ᱥᱮᱜ ᱫᱚ ᱥᱟᱹᱯᱨᱤ ᱦᱚᱸ ᱟᱠᱷᱟᱡ ᱫᱚ ᱥᱟᱯᱟᱨᱤ ᱚᱱᱮ ᱚᱝᱠᱟ᱾
ᱦᱮᱸ ᱦᱮᱸ ᱟᱫᱚ ᱚᱠᱚᱭ ᱚᱠᱟ ᱞᱮᱠᱟ ᱡᱟᱸᱜᱟ ᱧᱩᱛᱩᱢ ᱠᱟᱹᱣ ᱫᱟ ᱯᱮ ᱡᱮᱢᱚᱱ ᱟᱞᱮ ᱥᱮᱱ ᱫᱚ ᱯᱳ ᱟᱞᱮ ᱥᱮᱱ ᱫᱚ ᱦᱩᱭᱳᱜ ᱠᱟᱱᱟ ᱱᱚᱜᱼᱚᱭ ᱱᱟᱦ ᱠᱩᱫ ᱰᱟᱹᱠᱣᱟᱹ ᱵᱮᱞᱮ ᱞᱟᱹᱭ ᱠᱮᱫᱟᱞᱟᱝ ᱟᱨ ᱱᱚᱣᱟ ᱫᱚ ᱯᱮᱭᱟᱨᱟ ᱞᱟᱝ ᱞᱟᱹᱭ ᱠᱮᱫᱟ ᱟᱫᱚ ᱢᱤᱢᱤ ᱥᱮᱜ ᱫᱚ ᱱᱟᱜ ᱠᱚ ᱞᱟᱹᱭ ᱜᱮᱭᱟ ᱱᱟᱜ ᱟ ᱯᱮᱲᱟ ᱦᱚᱸᱠᱚ ᱞᱟᱹᱭ ᱜᱮᱭᱟ ᱩᱲᱤᱥᱥᱟ ᱫᱚᱠᱚ ᱞᱟᱹᱭᱼᱟ ᱯᱮ ᱯᱮᱲᱟ ᱠᱩ ᱞᱟᱹᱭ ᱜᱮᱭᱟ ᱟᱨ ᱢᱤᱜ ᱥᱮ ᱫᱚ ᱞᱟᱹᱭᱟ ᱦᱚᱜᱼᱚᱭ ᱱᱟᱦ ᱯᱮᱦᱮᱨᱟ ᱟᱹᱰᱤ ᱞᱮᱠᱟᱛᱮᱠᱚ ᱞᱟᱹᱭᱟ ᱚᱱᱟ ᱧᱩᱛᱩᱢ ᱛᱮᱠᱚ ᱵᱩᱡᱽ ᱧᱟᱢᱚᱜᱼᱟ
ᱦᱮᱸ ᱦᱮᱸ ᱦᱮᱸ ᱤᱧ ᱦᱚᱸ ᱱᱚᱝᱠᱟ ᱯᱮᱭᱟᱨᱟ ᱞᱮᱠᱟ ᱫᱚᱧ ᱟᱸᱡᱚᱢ ᱵᱟᱲᱟᱣ ᱠᱟᱜ ᱜᱮ ᱦᱟᱸᱜ ᱯᱮᱭᱨᱟ ᱯᱮᱭᱨᱟ ᱚᱱᱮ ᱵᱟᱥ ᱮᱥᱴᱮᱱ ᱠᱚᱨᱮ ᱠᱚ ᱨᱚᱲ ᱵᱟᱲᱟᱭᱟ ᱩᱱᱠᱩ ᱫᱤᱠᱩ ᱠᱚ ᱟᱹᱠᱷᱨᱤᱧ ᱟᱫᱚ ᱚᱱᱮ ᱚᱱᱟᱫᱚᱧ ᱵᱟᱲᱟᱭ ᱜᱮᱭᱟ ᱦᱟᱜ ᱵᱚᱞᱮ, ᱟᱪᱪᱷᱟ ᱟᱪᱪᱷᱟ ᱟᱨᱦᱚᱸ ᱟᱞᱮ ᱥᱮᱫ ᱫᱚ ᱵᱤᱨ ᱞᱮᱠᱟ ᱡᱚ ᱵᱤᱞᱤ ᱫᱚᱢ ᱧᱮᱞ ᱠᱟᱫᱟ ᱟᱭᱢᱟ ᱜᱤ ᱧᱟᱢᱚᱜᱼᱟ ᱡᱮᱞᱮᱠᱟ ᱦᱩᱭᱱᱟ ᱚᱠᱟ ᱠᱚ ᱟᱫᱚᱜ ᱠᱟᱱ ᱦᱟᱸᱜ ᱤᱧ ᱞᱟᱹᱭᱟ ᱚᱱᱟ ᱫᱚ ᱠᱩᱲᱤᱫ ᱨᱟᱢᱟ ᱢᱮᱨᱞᱮᱡ ᱥᱩᱲᱟᱹ ᱢᱟᱴᱷᱟ ᱚᱱᱮ ᱚᱱᱟ ᱠᱚᱵᱮᱱ ᱧᱮᱞ ᱠᱟᱜ ᱜᱮᱭᱟ ᱥᱮ ᱵᱟᱝ ᱦᱟᱜ?
ᱦᱮᱸ ᱱᱚᱣᱟ ᱠᱚᱫᱚ ᱟᱞᱮ ᱠᱚᱣᱟᱜ ᱦᱚᱸ ᱚᱱᱟ ᱧᱩᱛᱩᱢ ᱛᱮᱜᱮ ᱞᱮ ᱵᱩᱡᱟ
ᱟᱪᱪᱷᱟ ᱟᱪᱪᱷᱟ ᱟᱨᱦᱚᱸ ᱥᱩᱲᱟᱹ ᱴᱛᱷᱟ ᱵᱮᱱ ᱵᱩᱡᱷᱟᱹᱣ ᱠᱟᱱ ᱜᱮᱭᱟ ᱦᱮᱸ ᱥᱮ, ᱟᱪᱪᱷᱟ ᱟᱪᱪᱷᱟ ᱱᱟᱯᱟᱭ ᱛᱚᱵᱮ। ᱮᱠᱟ ᱞᱮᱠᱟ ᱦᱮᱸ ᱛᱷᱩᱵᱞᱟᱹᱜ ᱠᱚᱜᱼᱟ ᱟᱨ ᱠᱟᱹᱴᱤᱡ ᱠᱟᱹᱴᱤᱡ ᱡᱚᱜ-ᱟ ᱥᱮ ᱵᱟᱝ ᱟᱨ ᱡᱚᱡᱚ ᱡᱚᱡᱚ ᱡᱚᱡᱚᱢ ᱢᱮ ᱥᱤᱵᱤᱞ ᱥᱤᱵᱤᱞ ᱵᱩᱡᱷᱟᱹᱜᱼᱟ ᱦᱩᱸ ᱦᱩᱸ
ᱵᱟᱹᱫᱽ ᱠᱚᱨᱮ ᱧᱟᱢᱚᱜᱼᱟ।
ᱮᱠᱟᱞ ᱵᱟᱵᱚᱱ ᱵᱟᱰᱟᱭ ᱠᱷᱟᱡ ᱢᱟ ᱟᱹᱰᱤ ᱢᱚᱡᱽ ᱜᱮ ᱦᱟᱸᱜ। ᱮᱱᱛᱮᱜ ᱱᱚᱣᱟ ᱠᱚ ᱡᱤᱱᱤᱥ ᱫᱚ ᱵᱟᱹᱭ ᱵᱟᱹᱭᱛᱮ ᱢᱮᱱ ᱫᱟᱲᱮᱭᱟᱜᱼᱟ ᱟᱫᱚᱜ ᱠᱟᱱᱟ ᱦᱟᱸᱜ।
ᱟᱫᱚᱜ ᱠᱟᱱᱟ ᱦᱮᱸ।
ᱮᱠᱟᱞ ᱟᱫᱚ ᱚᱱᱠᱟ ᱜᱮ ᱢᱤᱫ ᱫᱤᱱᱚᱜ ᱦᱟᱸᱜ ᱤᱧ ᱤᱧᱨᱮᱱ ᱵᱚᱭᱦᱟ ᱼᱼ ᱠᱟᱹᱴᱤᱡ ᱧᱚᱜ ᱜᱮᱭᱟ ᱦᱟᱸᱜ ᱟᱫᱚᱧ ᱩᱱᱤ ᱦᱚᱸ ᱵᱟᱭ ᱵᱟᱲᱟᱭᱟ ᱵᱚᱞᱮ ᱢᱮᱨᱞᱮᱡ ᱪᱮᱫ ᱠᱚ ᱢᱮᱛᱟᱜᱼᱟ ᱥᱮ ᱚᱱᱟ ᱼᱼ ᱱᱚᱣᱟ ᱠᱩᱲᱤᱫ ᱨᱟᱢᱟ ᱪᱮᱫ ᱠᱚ ᱢᱮᱛᱟᱜᱼᱟ ᱟᱫᱚ ᱚᱱᱠᱟ ᱜᱮ ᱢᱤᱫ ᱫᱤᱱᱤᱧ ᱟᱹᱜᱩᱣᱟᱫᱮ ᱛᱟᱦᱮᱱᱟ। ᱟᱫᱚ ᱩᱱᱤ ᱵᱟᱭ ᱵᱩᱡᱷᱟᱹᱣ ᱫᱟᱲᱮᱭᱟᱜ ᱠᱟᱱᱟ ᱥᱮ ᱵᱟᱭ ᱴᱷᱤᱠᱟᱹ ᱫᱟᱲᱮᱭᱟᱜ ᱠᱟᱱᱟ ᱵᱚᱞᱮ ᱪᱮᱫ ᱠᱟᱱᱟ᱾ ᱟᱫᱚ ᱡᱚᱠᱼᱼ ᱠᱷᱚᱱᱮ ᱡᱚᱢ ᱠᱮᱫᱟ ᱟᱫᱚᱧ ᱞᱟᱹᱭ ᱟᱫᱮᱭᱟ᱾ ᱟᱫᱚ